ᱦᱮᱞᱳ ᱦᱮᱸ ᱡᱚᱦᱟᱨ ᱜᱮ᱾ ᱫᱤᱫᱤ ᱤᱧᱟᱜ ᱨᱚᱲ ᱟᱸᱡᱚᱢᱚᱜ ᱠᱟᱱᱟ?
ᱦᱮᱸ ᱡᱚᱦᱟᱨ ᱜᱮ ᱟᱸᱡᱚᱢᱚᱜ ᱠᱟᱱ ᱛᱟᱵᱤᱱᱟ ᱢᱟᱹᱭ᱾
ᱟᱪᱪᱷᱟ ᱟᱪᱪᱷᱟ ᱦᱮᱸ ᱛᱟᱞᱦᱮ ᱱᱤᱛᱚᱜ ᱫᱚ ᱪᱮᱜ ᱞᱮᱠᱟ ᱱᱟᱯᱟᱭ ᱵᱟᱲᱟ ᱜᱮᱭᱟ ᱵᱤᱱ?
ᱦᱮᱸ ᱧᱤᱛᱚᱜ ᱫᱚ ᱱᱟᱦᱟᱜ ᱞᱤᱧ ᱱᱟᱯᱟᱭ ᱵᱟᱲᱟ ᱜᱮᱭᱟ᱾
ᱦᱮᱸ ᱛᱚ ᱛᱟᱞᱦᱮ ᱚᱲᱟᱜ ᱦᱚᱲ ᱠᱚ ᱪᱮᱜ ᱞᱮᱠᱟ ᱢᱮᱱᱟᱜ ᱠᱟᱜ ᱠᱚᱣᱟ?
ᱚᱲᱟᱜ ᱦᱚᱲ ᱠᱚᱦᱚᱸ ᱡᱷᱚᱛᱚ ᱜᱮᱠᱚ ᱧᱤᱛᱚᱜ ᱫᱚᱠᱚ ᱱᱟᱯᱟᱭ ᱵᱟᱲᱟ ᱜᱮᱭᱟ᱾ ᱟᱸ ᱪᱟᱸᱫᱳ ᱵᱚᱸᱜᱟ ᱟᱥᱤᱨᱵᱟᱫᱽ ᱛᱮ ᱡᱷᱚᱛᱚ ᱦᱚᱲᱜ ᱜᱮ ᱱᱟᱯᱟᱭ ᱜᱮ ᱦᱮᱱᱟᱜ ᱞᱮᱭᱟ ᱥᱟᱱᱟᱢ ᱜᱮ᱾
ᱟᱪᱪᱷᱟ ᱦᱮᱸ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ ᱫᱚ,
ᱦᱮᱸ,
ᱟᱫᱚ ᱛᱟᱦᱚᱞᱮ, ᱛᱮᱦᱮᱧ ᱫᱚ ᱢᱤᱫᱴᱟᱝ ᱥᱟᱛᱟᱢ ᱤᱫᱤ ᱠᱟᱛᱮᱜ ᱞᱟᱝ ᱜᱟᱯᱟᱞ ᱢᱟᱨᱟᱣ ᱞᱮᱠᱷᱟᱱ ᱱᱟᱯᱟᱭ ᱠᱚᱜᱼᱟ,
ᱟᱪᱪᱷᱟ ᱢᱟ ᱛᱟᱦᱚᱞᱮ ᱠᱷᱟᱱ ᱦᱮᱸ ᱟᱢ ᱡᱟᱦᱟᱸ ᱥᱟᱛᱟᱢᱮ ᱮᱢ ᱩᱭᱦᱟᱹᱨ ᱠᱫ ᱛᱟᱞᱟᱝᱟ, ᱚᱱᱟᱜᱤ ᱞᱟᱹᱭ ᱛᱟᱞᱟᱝ ᱢᱮ᱾
ᱦᱳᱭ ᱡᱟᱦᱟᱸᱞᱮᱠᱟ ᱤᱧᱤᱧ ᱩᱭᱦᱟᱹᱨ ᱠᱟᱜᱼᱟ ᱡᱮ ᱮ ᱟᱵᱚ ᱱᱚᱜᱼᱚᱭ ᱥᱟᱱᱛᱟᱲ ᱥᱚᱢᱟᱡᱽ ᱨᱮ ᱡᱮ ᱟᱵᱚᱣᱟᱜ ᱥᱟᱶᱛᱟ ᱨᱮᱥᱮ ᱟᱛᱳ ᱠᱚᱨᱮ ᱟᱹᱰᱤ ᱟᱭᱢᱟ ᱡᱟᱦᱟᱸ ᱟᱵᱚᱣᱟᱜ ᱥᱟᱯᱟᱵ ᱠᱚ ᱢᱮᱱᱟᱜ ᱟᱠᱟᱫ ᱥᱮ ᱟᱵᱚᱣᱟᱜ ᱡᱟᱦᱟᱸ ᱚᱱᱠᱟ ᱮ ᱧᱮᱞ ᱠᱟᱛᱮᱜ ᱟᱵᱚ ᱵᱚᱱ ᱩᱨᱩᱢᱚᱜᱼᱟ ᱱᱚᱝᱠᱟᱱᱟᱜ ᱠᱤᱪᱷᱩᱟᱝ ᱜᱟᱯᱟ ᱜᱟᱯᱟᱭ ᱢᱟᱨᱟᱣ ᱞᱮᱠᱷᱟᱱ ᱱᱟᱯᱟᱭ ᱠᱚᱜᱼᱟ ᱧᱮᱞᱚᱜ ᱠᱟᱱᱟ ᱡᱮ ᱫᱤᱱ ᱫᱤᱱ ᱛᱮ ᱱᱚᱣᱟ ᱠᱚ ᱟᱫ ᱪᱟᱵᱟᱜ ᱟᱫᱚ ᱚᱱᱟᱛᱤᱧ ᱞᱟᱹᱭᱮᱫ ᱛᱟᱦᱮᱸᱫ,
ᱦᱮᱸ,
ᱟᱪᱪᱷᱟ ᱴᱷᱤᱠᱜᱮᱭᱟ ᱢᱟ ᱛᱟᱦᱚᱞᱮ ᱠᱷᱟᱱ ᱦᱮᱸ ᱟᱢᱜᱮ ᱢᱟᱲᱟᱝ ᱛᱮᱫᱚ ᱞᱟᱹᱭ ᱛᱟᱞᱟᱝ ᱢᱮ,
ᱦᱮᱸ ᱤᱧ ᱫᱚ ᱱᱚᱣᱟᱜᱤᱧ ᱞᱟᱹᱭᱟ ᱡᱮ ᱮᱸᱜ ᱟᱵᱚᱣᱟᱜ ᱥᱟᱯᱟᱯ ᱠᱚᱫᱚ ᱟᱹᱰᱤ ᱟᱭᱢᱟ ᱞᱮᱠᱟᱱᱟᱜ ᱜᱮ ᱢᱮᱱᱟᱜ ᱟᱠᱟᱜᱼᱟ, ᱦᱮᱸᱥᱮ ᱵᱟᱝ ᱡᱮ ᱟᱵᱚ ᱥᱟᱱᱛᱟᱲ ᱠᱟᱱᱟ ᱵᱩᱱ ᱢᱮᱱᱛᱮ ᱪᱮᱫ ᱞᱮᱠᱟ ᱡᱟᱦᱟᱸ ᱠᱚ ᱧᱮᱞ ᱠᱟᱛᱮ ᱛᱮᱵᱚᱱ ᱩᱨᱩᱢᱚᱜᱼᱟ ᱡᱮᱢᱚᱱ ᱯᱩᱭᱞᱳ ᱨᱮ ᱤᱧ ᱞᱟᱹᱭᱟ ᱛᱩᱢᱫᱟᱜ ᱴᱟᱢᱟᱠ ᱛᱟᱯᱚᱨᱮ ᱱᱚᱝᱠᱟ ᱜᱮ ᱡᱟᱦᱟᱸ ᱢᱮᱱᱟᱜ ᱟᱠᱟᱜ ᱛᱟᱵᱚᱱᱟ ᱟᱸᱜᱥᱟᱨ ᱠᱟᱹᱯᱤ ᱠᱚ, ᱛᱟᱯᱚᱨᱮ ᱱᱚᱝᱠᱟ ᱜᱮ ᱟᱵᱚᱣᱟᱜ ᱡᱟᱦᱟᱸ ᱦᱚᱨᱚᱜ ᱵᱟᱸᱫᱮ ᱞᱮᱠᱟ ᱛᱮᱫᱚ, ᱯᱟᱹᱧᱪᱤ ᱥᱟᱹᱲᱤ ᱯᱟᱹᱧᱪᱤ ᱫᱷᱩᱛᱤ ᱱᱚᱝᱠᱟᱱᱟᱜ ᱠᱤᱪᱷᱩ ᱠᱚ ᱢᱮᱱᱟᱜ ᱟᱠᱟᱜ ᱥᱮ, ᱱᱚᱣᱟ ᱠᱚ ᱧᱮᱞ ᱠᱟᱛᱮᱜ ᱜᱮ ᱟᱵᱚ ᱫᱚᱵᱚᱱ ᱩᱨᱩᱢᱚᱜᱼᱟ ᱡᱷᱚᱛᱚ ᱠᱷᱚᱱᱟᱜ ᱯᱩᱭᱭᱞᱩ ᱨᱮᱫᱚ ᱡᱟᱦᱟᱸ ᱡᱟᱭᱜᱟ ᱨᱮᱜᱮ ᱵᱚᱱ ᱥᱮᱱᱚᱜ, ᱱᱚᱣᱟ ᱠᱚ ᱥᱟᱯᱟᱵ ᱡᱩᱫᱤ ᱟᱵᱚ ᱥᱟᱶᱛᱮ ᱛᱟᱦᱮᱱᱟ ᱛᱟᱦᱚᱞᱮ ᱠᱷᱟᱱ ᱜᱮ, ᱟᱵᱚᱵᱚᱱ ᱩᱨᱩᱢᱚᱜᱼᱟ ᱡᱮ ᱟᱵᱚ, ᱢᱟᱱᱮ ᱟᱵᱚ ᱚᱠᱚᱭ ᱠᱟᱱᱟ ᱵᱚᱱ ᱢᱮᱱᱛᱮ ᱡᱮ ᱟᱵᱚ ᱧᱮᱞ ᱠᱟᱛᱮ ᱠᱚ ᱩᱨᱩᱢ ᱫᱟᱲᱮᱭᱟᱵᱚᱱᱟ,
ᱟᱪᱪᱷᱟ ᱦᱮᱸ,
ᱦᱳᱭ ᱦᱳᱭ,
ᱦᱮᱸ ᱚᱱᱠᱟ ᱜᱮ ᱱᱟᱜ ᱠᱷᱟᱱ ᱦᱮᱸ ᱡᱟᱦᱟᱸ ᱟᱛᱩ ᱨᱮᱱ ᱜᱮᱠᱚ ᱦᱮᱡ ᱟᱫᱚ ᱟᱹᱛᱩ ᱨᱮ ᱛᱚ ᱱᱟᱦᱟᱜ ᱡᱚᱛᱚ ᱦᱚᱲ ᱡᱮ ᱥᱟᱱᱛᱟᱲ ᱟᱛᱳ ᱠᱟᱱᱟ ᱢᱮᱱᱛᱮ ᱫᱚ ᱱᱟᱦᱟᱜ ᱚᱠᱚᱭ ᱦᱚᱸ ᱵᱟᱝᱠᱚ ᱵᱩᱡᱽ ᱫᱟᱲᱮᱭᱟᱜᱼᱟ ᱛᱚ, ᱟᱫᱚ ᱟᱛᱩ ᱵᱚᱞᱚᱱ ᱞᱟᱦᱟ ᱨᱮᱜᱮ ᱚᱱᱠᱟᱜᱮ ᱟᱵᱚᱣᱟᱜ ᱫᱚ ᱡᱟᱦᱮᱨ ᱛᱷᱟᱱ ᱛᱟᱦᱮᱱᱟ, ᱛᱚ ᱟᱫᱚ ᱦᱮᱸ ᱚᱱᱠᱟᱜᱮ ᱠᱩᱞᱦᱤ ᱢᱩᱪᱟᱹᱫ ᱨᱮ ᱡᱟᱦᱮᱨ ᱛᱷᱟᱱ ᱛᱟᱦᱮᱱᱟ, ᱥᱟᱶᱛᱮ ᱚᱱᱟ ᱠᱩᱞᱦᱤ ᱫᱚ ᱟᱹᱰᱤ ᱨᱟᱥᱤ ᱜᱮ ᱧᱮᱞᱚᱜᱼᱟ ᱟᱨᱦᱚᱸ, ᱚᱛ ᱯᱤᱸᱰᱟᱹ ᱠᱚᱦᱚᱸ ᱠᱚ ᱜᱩᱨᱤᱡᱽ ᱯᱷᱟᱨᱪᱟ ᱠᱟᱜᱼᱟ ᱟᱨ, ᱠᱟᱸᱛ ᱦᱚᱸᱠᱚ ᱯᱟᱹᱲ ᱠᱟᱜᱼᱟ ᱟᱨ ᱮᱴᱟᱜ ᱡᱟᱹᱛᱤ ᱠᱟ ᱮᱴᱟᱜ ᱤᱭᱟᱹ, ᱠᱚᱨᱮ ᱫᱚ ᱢᱟᱱᱮ ᱥᱟᱱᱛᱟᱲ ᱪᱷᱟᱲᱟ ᱠᱟᱛᱮᱜ, ᱩᱱᱠᱩ ᱫᱚ ᱦᱟᱜ ᱩᱱᱠᱩ ᱫᱚ ᱟᱜ ᱯᱟᱹᱲ ᱫᱚ ᱱᱟᱜ ᱵᱟᱝᱠᱚ
ᱦᱳᱭ ᱟᱵᱚᱣᱟᱜ ᱡᱟᱦᱟᱸ ᱞᱮᱠᱟ ᱚᱲᱟᱜ ᱠᱚ ᱦᱳᱭ ᱟᱵᱚᱣᱟᱜ ᱡᱟᱦᱟᱸ ᱞᱮᱠᱟ ᱚᱲᱟᱜ ᱠᱚ ᱯᱚᱛᱛᱟ ᱛᱟᱦᱮᱱᱟ ᱩᱱᱠᱩᱣᱟᱜ ᱫᱚ ᱚᱱᱠᱟ ᱞᱮᱠᱟ ᱫᱚ ᱵᱟᱝᱼᱟ, ᱟᱫᱚ ᱟᱵᱚ ᱫᱚ ᱧᱮᱞ ᱠᱟᱛᱮᱜ ᱜᱮ ᱩᱨᱩᱢᱚᱜᱼᱟ,
ᱦᱮᱸ ᱟᱫᱚ ᱚᱲᱟᱜ ᱠᱚ ᱧᱮᱞ ᱠᱟᱛᱮ ᱜᱮ ᱟᱨ ᱠᱩᱞᱦᱤ ᱠᱚ ᱧᱮᱞ ᱠᱟᱛᱮ ᱜᱮ ᱩᱨᱩᱢ ᱜᱚᱫᱚᱜᱼᱟ ᱡᱮ ᱱᱚᱣᱟ ᱫᱚ ᱥᱟᱱᱛᱟᱲᱟᱜ ᱟ ᱟᱹᱛᱩ ᱠᱟᱱᱟ ᱢᱮᱱᱛᱮ, ᱟᱨ ᱚᱱᱟ ᱥᱟᱶᱛᱮ ᱟᱨᱦᱚᱸ ᱚᱱᱟ ᱟᱹᱛᱩ ᱠᱚᱨᱮᱱ ᱦᱚᱸ ᱦᱚᱲ ᱠᱚᱣᱟᱜ ᱦᱚᱨᱚᱜ ᱵᱟᱸᱫᱮ ᱧᱮᱞ ᱛᱮᱦᱚᱸᱢ ᱟᱹᱰᱤ ᱢᱚᱸᱡᱽ ᱛᱮᱜᱮᱢ ᱩᱨᱩᱢ ᱜᱚᱫ ᱠᱚᱣᱟ ᱚᱦᱚ ᱱᱩᱠ ᱠᱩ ᱫᱚᱠᱚ ᱮ ᱥᱟᱱᱛᱟᱲ ᱠᱟᱱᱟ ᱢᱮᱱᱛᱮᱱ᱾
ᱦᱳᱭ ᱦᱳᱭ ᱟᱨ ᱱᱚᱜ-ᱚᱭ ᱟᱵᱚᱣᱟᱜ ᱡᱟᱦᱮᱨ ᱛᱷᱟᱱ ᱨᱮᱦᱚᱸ ᱡᱮᱢᱚᱱ ᱵᱚᱸᱜᱟ ᱵᱩᱨᱩ ᱠᱚ ᱢᱮᱱᱟᱜ ᱟᱠᱟᱫ ᱠᱚᱣᱟ ᱥᱮ᱾ ᱟᱫᱚ ᱩᱱᱠᱩ ᱠᱚ ᱧᱮᱞ ᱠᱟᱛ ᱛᱮᱜᱮ ᱟᱵᱚ ᱵᱚᱱ ᱩᱨᱩᱢᱚᱜ-ᱟ ᱡᱮ ᱢᱟᱱᱮ ᱟᱵᱚ ᱧᱮᱞ ᱫᱟᱲᱮᱜ ᱧᱮ ᱚᱱᱟ ᱧᱮᱞ ᱠᱟᱛᱮ ᱦᱚᱸᱠᱚ ᱩᱨᱩᱢ ᱫᱟᱲᱮᱭᱟᱵᱚᱱᱟ, ᱦᱮᱸ ᱥᱮ ᱵᱟᱝ?
ᱦᱮᱸ ᱦᱮᱸ᱾
ᱦᱳᱭ᱾ ᱟᱫᱚ ᱛᱟᱦᱚᱞᱮ ᱟᱯᱮᱚ ᱫᱚ ᱱᱚᱝᱠᱟ ᱡᱟᱦᱟᱸ ᱵᱟᱦᱟ ᱵᱚᱸᱜᱟ ᱠᱚ ᱦᱩᱭᱩᱜᱼᱟ, ᱡᱟᱦᱮᱨ ᱛᱷᱟᱱ ᱠᱚᱫᱚ ᱛᱤᱱᱟᱹᱜ ᱥᱟᱺᱜᱤᱧ ᱛᱟᱯᱮᱭᱟ ᱚᱲᱟᱜ ᱠᱷᱚᱱᱟᱜ?
ᱦᱮᱸ ᱫᱚᱢᱮ ᱫᱚ ᱵᱟᱝ ᱥᱟᱺᱜᱤᱧ ᱛᱟᱞᱮᱭᱟ, ᱟᱞᱮ ᱫᱚ ᱠᱩᱞᱦᱤ ᱢᱩᱪᱟᱹᱫ ᱨᱮᱜᱮ᱾ ᱢᱟᱱᱮ ᱟᱹᱛᱩ ᱢᱩᱪᱟᱹᱫ ᱨᱮ᱾ ᱚᱸᱰᱮ ᱜᱮ ᱱᱟᱦᱜ ᱡᱟᱦᱮᱨ ᱛᱷᱟᱱ ᱫᱚ ᱦᱮᱱᱟᱜ ᱛᱟᱞᱮᱭᱟ᱾
ᱦᱳᱭ ᱦᱳᱭ ᱡᱟᱦᱟᱸ ᱞᱮᱠᱟ ᱟᱵᱚᱣᱟᱜ ᱫᱚ ᱡᱟᱹᱥᱛᱤ ᱠᱟᱭᱛᱮ ᱚᱱᱠᱟ ᱜᱮ ᱧᱮᱞᱚᱜᱼᱟ ᱡᱮ ᱮ ᱠᱩᱞᱦᱤ ᱢᱩᱪᱟᱹᱫ ᱨᱮᱜᱮ ᱚᱱᱠᱟ ᱟᱵᱚᱣᱟᱜ ᱡᱟᱦᱟᱸ ᱡᱟᱦᱮᱨ ᱛᱷᱟᱱ ᱱᱚᱣᱟ ᱫᱚ ᱛᱟᱦᱮᱱ ᱛᱟᱵᱚᱱᱟ᱾ ᱦᱳᱭ ᱟᱫᱚ ᱛᱟᱦᱚᱞᱮ ᱮᱜ ᱡᱟᱦᱟᱸ ᱞᱮᱠᱟᱧ ᱞᱟᱹᱭᱮᱫ ᱛᱟᱦᱮᱸᱫ ᱛᱟᱞᱦᱮ ᱟᱨ ᱢᱤᱫᱴᱟᱝ ᱠᱩᱠᱞᱤᱧ ᱫᱚᱦᱚᱭᱮᱫᱼᱟ?
ᱟᱪᱪᱷᱟ ᱢᱟ ᱦᱮ ᱞᱟᱹᱭ ᱢᱮ᱾
ᱦᱳᱭ ᱮᱸ ᱡᱟᱦᱟᱸ ᱞᱮᱠᱟ ᱟᱵᱚᱣᱟᱜ ᱡᱟᱦᱟᱸᱭ ᱩᱱᱠᱩ ᱥᱟᱶᱛᱟ ᱨᱮᱱ ᱡᱟᱦᱟᱸᱭ ᱟᱛᱩ ᱢᱚᱬᱮ ᱦᱚᱲ ᱱᱩᱠᱩ ᱫᱚ ᱚᱠᱚᱭ ᱢᱮᱛᱟ ᱠᱚ ᱠᱟᱱᱟ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱱᱟᱯᱟᱭ ᱠᱚᱜ-ᱟ᱾
ᱟᱛᱳ ᱢᱚᱬᱮ ᱦᱚᱲ ᱠᱚᱫᱚ ᱟᱵᱚ ᱫᱚ ᱱᱟᱦᱟᱜ ᱟᱸ ᱢᱚᱬᱮ ᱦᱚᱲ ᱵᱚᱱ ᱟᱸ ᱥᱟᱵ ᱠᱟᱜ ᱠᱚᱚᱣᱟᱭᱺ ᱡᱮ ᱩᱱᱠᱩ ᱜᱮ ᱱᱟᱦᱱᱟᱜ ᱟᱛᱩ ᱨᱮᱱ ᱢᱩᱠᱷᱤᱭᱟᱹ ᱦᱚᱲ ᱢᱮᱱᱛᱮᱫ ᱵᱚᱱ ᱞᱮᱠᱷᱟ ᱠᱚᱣᱟ᱾ ᱩᱱᱠᱩ ᱠᱚᱫᱚ ᱠᱚ ᱦᱩᱭᱩᱜ ᱠᱟᱱᱟ ᱢᱟᱹᱡᱷᱤ ᱜᱚᱰᱮᱛ, ᱡᱚᱠ ᱢᱟᱺᱡᱷᱤ, ᱯᱟᱨᱟᱱᱤᱠ ᱟᱨ ᱱᱟᱭᱠᱮ᱾᱾ ᱚ ᱱᱩᱠᱩ ᱜᱮ ᱱᱷᱟᱜ ᱟᱛᱩ ᱨᱮᱱ ᱢᱩᱠᱷᱤᱭᱟᱹ ᱦᱚᱲ ᱠᱟᱱᱟ ᱠᱚ᱾ ᱟᱛᱩ ᱨᱮᱱᱟᱜ ᱡᱟᱦᱟᱸ ᱛᱤᱱᱟᱹᱜ ᱜᱮ ᱛᱟᱯᱟᱢ ᱠᱷᱟᱹᱯᱟᱹᱨᱤ ᱥᱮ ᱚᱝ ᱠᱟ ᱵᱤᱦᱟ ᱵᱟᱯᱞᱟ ᱦᱩᱭᱩᱜ ᱫᱚ᱾ ᱱᱩᱠᱩ ᱜᱮ ᱠᱚ ᱟ ᱠᱚ ᱦᱚᱦᱚᱭᱟ, ᱜᱚᱰᱮᱛᱮ ᱦᱚᱦᱚᱭᱟ᱾᱾ ᱟᱨ ᱱᱩᱠᱩ ᱟᱛᱮᱫ ᱜᱮ ᱵᱤᱪᱟᱹᱨ ᱟᱪᱟᱨ ᱠᱚ ᱡᱷᱚᱛᱚᱱᱟᱜ ᱜᱮ ᱦᱩᱭᱩᱜ-ᱟ᱾᱾ ᱱᱩᱠᱩ ᱱᱷᱟᱜ ᱚᱠᱚᱭ ᱦᱚᱸ ᱡᱩᱫᱤ ᱵᱟᱝᱠᱚ ᱥᱮᱴᱮᱨᱚᱜ-ᱟ ᱛᱟᱦᱞᱮ ᱚᱱᱟ ᱫᱩᱯᱩᱲᱩᱯ ᱨᱮᱱᱟᱜ ᱟᱸ ᱵᱟᱝ ᱟ ᱫᱩᱯᱲᱩᱯ ᱠᱚ ᱦᱚᱲ ᱠᱚ ᱫᱩᱯᱲᱩᱯ ᱠᱚᱜ ᱨᱮᱦᱚᱸ ᱠᱤᱱᱛᱩ ᱚᱱᱟ ᱜᱟᱞᱢᱟᱨᱟᱣ ᱴᱟᱜ ᱫᱚ ᱱᱷᱟᱜ ᱴᱷᱤᱠ ᱥᱟᱺᱦᱤᱡ ᱯᱷᱟᱭᱥᱟᱞᱟ ᱫᱚ ᱵᱟᱝ ᱦᱩᱭᱩᱜ-ᱟ᱾
ᱚ ᱦᱳᱭ ᱢᱟᱱᱮ ᱵᱟᱝ ᱥᱟᱹᱠᱷᱤ ᱥᱚᱵᱷᱟᱜ-ᱟ᱾᱾
ᱦᱮᱸ᱾
ᱟ ᱦᱳᱭ, ᱱᱚᱝᱠᱟ ᱞᱮᱠᱟ ᱜᱮ ᱡᱟᱦᱟᱸᱭ ᱟᱹᱛᱳ ᱢᱚᱬᱮ ᱦᱚᱲ ᱠᱚ ᱢᱮᱱᱟᱜ ᱟᱠᱟᱜ ᱠᱚᱣᱟ ᱱᱩᱠᱩ ᱠᱚ ᱟᱛᱮ ᱜᱮ ᱟᱵᱳ ᱫᱚ ᱮᱸ ᱥᱟᱱᱟᱢ ᱞᱮᱠᱟᱱᱟᱜ ᱠᱟᱢᱤ ᱠᱚ ᱦᱩᱭᱩᱜ ᱛᱟᱵᱚᱱᱟ᱾
ᱦᱮᱸ᱾
ᱚ ᱦᱳᱭ᱾ ᱟᱫᱚ ᱮ ᱟᱫᱚ ᱮᱸ ᱫᱚ ᱟᱹᱰᱤ ᱜᱮ ᱮᱸ ᱞᱟᱠᱛᱤᱭᱟᱱ, ᱞᱟᱠᱛᱤᱭᱟᱱ ᱦᱚᱲ ᱠᱟᱱ ᱛᱟᱵᱚᱱᱟᱠ ᱠᱚ᱾ ᱡᱟᱦᱟᱱᱟᱜ ᱛᱟᱯᱟᱢ ᱠᱷᱟᱹᱯᱟᱹᱨᱤ ᱨᱮ ᱛᱟᱨᱯᱚᱨᱮ ᱮ ᱵᱟᱯᱞᱟ ᱵᱤᱦᱟᱹ ᱠᱚᱨᱮ, ᱡᱟᱦᱟᱸᱱᱟᱜ ᱜᱮ ᱟᱵᱚᱣᱟᱜ ᱡᱟᱦᱟᱸ ᱜᱚᱡ ᱜᱩᱨ ᱠᱚᱨᱮ, ᱱᱩᱠᱩ ᱫᱚᱠᱚ ᱞᱟᱹᱠᱛᱤᱜ ᱠᱟᱱ ᱜᱮᱭᱟ᱾
ᱦᱮ᱾
ᱦᱳᱭ, ᱟᱫᱚ ᱛᱟᱦᱞᱮ ᱮᱸ ᱡᱟᱦᱟᱸ ᱢᱟᱡᱷᱤᱭᱟᱜ ᱠᱟᱹᱢᱤ ᱠᱟᱹᱴᱤᱡ ᱚᱝᱠᱟ ᱦᱩᱰᱤᱝ ᱢᱟᱪᱷᱟ ᱛᱮᱢ ᱞᱮᱭ ᱞᱮᱠᱷᱟᱱ ᱱᱟᱯᱟᱭ ᱠᱚᱜᱼᱟ᱾
ᱦᱮᱸ ᱟᱸ ᱡᱟᱱᱤ ᱱᱴᱟ ᱢᱟᱺᱡᱷᱤ ᱲᱹ ᱟᱴᱸ-ᱼ ᱟᱹᱞᱤᱧ ᱟᱸᱡᱚᱢ ᱟᱠᱟᱜᱼᱟ ᱠᱤᱱᱛᱩ ᱩᱱᱟᱹᱜ ᱫᱚ ᱦᱟᱸᱜ ᱵᱟᱝᱞᱤᱧ ᱵᱟᱰᱟᱭᱟ᱾ ᱡᱮ ᱢᱟᱡᱷᱤ ᱜᱮ ᱟᱸ ᱵᱟᱲᱟᱭᱟᱞᱤᱝ ᱡᱮ ᱢᱟᱡᱷᱤ ᱜᱮ ᱢᱩᱠᱷᱤᱭᱟᱹ ᱠᱟᱱᱟᱭ, ᱩᱱᱤ ᱵᱟᱠᱷᱟᱱ ᱦᱟᱸᱜ ᱟ ᱪᱮᱫ ᱠᱟᱢᱤ ᱦᱚᱸ ᱱᱚᱝᱠᱟ ᱵᱤᱪᱟᱹᱨ ᱟᱪᱟᱨ ᱱᱷᱟᱜ ᱵᱟᱝ ᱦᱩᱭᱩᱜᱼᱟ ᱥᱟᱱᱟᱢ ᱞᱮᱠᱟᱱ ᱟᱸ ᱤᱠᱟᱹ ᱜᱮ ᱢᱟᱱᱮ ᱚᱥᱩᱵᱤᱫᱟ ᱜᱮ᱾ ᱟᱛᱩ ᱨᱮᱱᱟᱜ ᱡᱷᱚᱛᱚ ᱦᱚᱲ ᱜᱮ ᱢᱟᱡᱷᱤ ᱴᱷᱮᱱ ᱜᱮ ᱯᱩᱭᱞᱩ ᱫᱚᱠᱚ ᱡᱟᱱᱟᱣᱟ᱾
ᱦᱳᱭ, ᱮᱠᱫᱚᱢ ᱡᱟᱦᱟᱸ ᱞᱮᱠᱟᱢ ᱞᱟᱹᱭ ᱠᱮᱜᱼᱟ᱾
ᱦᱮᱸ᱾
ᱡᱚᱛᱷᱟᱛ ᱜᱮᱢ ᱞᱮᱭ ᱠᱟᱜᱼᱟ, ᱡᱮ ᱢᱟᱡᱷᱤ ᱫᱚ ᱟᱵᱚᱣᱟᱜ ᱟᱛᱳ ᱨᱤᱱᱤᱜ ᱢᱩᱞ ᱠᱷᱩᱱᱴᱤ ᱠᱟᱱᱟᱭ᱾ ᱦᱮᱸ ᱥᱮ ᱵᱟᱝ, ᱟᱵᱚ ᱥᱟᱱᱟᱢ ᱞᱮᱠ ᱠᱟᱱᱟᱜ ᱡᱟᱦᱟᱸ ᱮᱸ ᱠᱟᱹᱢᱤ ᱦᱚᱨᱟ ᱠᱚ ᱮᱸ ᱡᱷᱚᱛᱚ ᱜᱮ ᱢᱟᱱᱮ ᱯᱳᱭᱞᱳ ᱨᱮ ᱟᱵᱚ ᱢᱟᱡᱷᱤ ᱵᱚᱱ ᱞᱟᱹᱭ ᱟᱭᱟ᱾ ᱛᱟᱯᱟᱢ ᱠᱷᱟᱹᱯᱟᱹᱨᱤ ᱦᱩᱭᱩᱜ ᱨᱮᱦᱚᱸ ᱢᱟᱡᱷᱤ ᱜᱮᱵᱚᱱ ᱞᱟᱹᱭ ᱟᱭᱟ᱾ ᱟᱨ ᱡᱟᱦᱟᱸᱱᱟᱜ ᱚᱝᱠᱟᱱᱟᱜ ᱫᱩᱠᱷ ᱥᱩᱠᱷ ᱨᱮᱦᱚᱸ ᱢᱟ. ᱡᱷᱤ ᱵᱚᱱ ᱞᱮᱭ ᱟᱭᱟ ᱟᱫᱚ ᱡᱟᱦᱟᱸ ᱢᱟᱡᱷᱤ ᱮᱸ ᱞᱮᱭ ᱠᱟᱛᱮ ᱜᱮ, ᱤᱱᱟᱹ ᱛᱟᱭᱚᱢ ᱡᱟᱦᱟᱸ ᱫᱚ ᱟᱛᱳ ᱦᱚᱲ ᱠᱚ ᱥᱮ ᱟᱛᱳ ᱥᱳᱞᱳ ᱟᱱᱟ ᱡᱷᱚᱛᱚ ᱦᱚᱲ᱾ ᱢᱤᱫ ᱠᱟᱛᱮ ᱡᱟᱦᱟᱸ ᱫᱚ ᱚᱱᱟ ᱠᱚ ᱥᱟᱞᱟ ᱜᱚᱴᱟᱭᱟ ᱥᱮ ᱢᱮᱫᱴᱟᱝ ᱠᱟᱢᱤ ᱦᱚᱨᱟ ᱠᱚ ᱥᱟᱵᱟ ᱚᱱᱟ ᱫᱚ ᱩᱱᱠᱩ ᱮᱸᱜ ᱯᱳᱭᱞᱳ ᱨᱮᱫᱚ ᱢᱟᱹᱡᱷᱤ ᱵᱚᱱ ᱟᱵᱳ ᱵᱚᱱ ᱞᱟᱹᱭ ᱟᱭᱟ ᱟᱵᱚᱣᱟᱜ ᱡᱩᱫᱤ ᱛᱟᱯᱟᱢ ᱠᱷᱟᱹᱯᱟᱹᱨᱤ ᱠᱚ ᱦᱩᱭᱩᱜᱼᱟ ᱟᱹᱛᱳ ᱚᱲᱟᱜ ᱨᱮ᱾ ᱛᱟᱞᱦᱮ ᱮ ᱚᱱᱟ ᱠᱟᱛᱷᱟ ᱫᱚ ᱜᱚᱰᱮᱛᱮ ᱞᱟᱹᱭ ᱟᱭᱟ ᱢᱟᱡᱷᱤ ᱫᱚ᱾ ᱟᱨ ᱜᱳᱰᱮᱛ ᱫᱚ ᱦᱩᱭᱩᱜ ᱠᱟᱱᱟ ᱟᱛᱩ ᱨᱮᱱ ᱡᱟᱦᱟᱸᱭ ᱩᱸ ᱦᱚᱲ ᱠᱚ ᱢᱮᱱᱟᱜ ᱟᱠᱟᱟᱜ ᱠᱚᱣᱟ᱾ ᱥᱟᱱᱟᱢ ᱦᱚᱲ ᱜᱮ ᱜᱚᱰᱮᱛ ᱫᱚᱭ ᱦᱚᱦᱚᱣᱟᱠ ᱠᱚᱣᱟ, ᱟᱫᱚ ᱤᱱᱠᱟᱹ ᱠᱟᱛᱮ ᱜᱮ ᱢᱮᱫ ᱴᱟᱝ ᱡᱟᱭᱜᱟ ᱨᱮ ᱚᱱᱟ ᱮ ᱤᱫᱤ ᱠᱟᱛᱮ ᱠᱚ ᱜᱟᱯᱟᱞᱢᱟᱨᱟᱣᱟ ᱥᱮ ᱚᱱᱟ ᱠᱚ ᱜᱚᱞᱯᱷᱚ ᱜᱚᱴᱟᱭᱟ᱾
ᱦᱮᱸ᱾
ᱦᱳᱭ ᱟᱫᱚ ᱱᱚᱝᱠᱟ ᱞᱮᱠᱟᱜᱮ ᱦᱩᱭᱩᱜᱼᱟ ᱱᱟᱜ ᱠᱷᱟᱱ᱾
ᱦᱮᱸ᱾
ᱦᱮᱸ ᱟᱫᱚ ᱛᱟᱦᱚᱞᱮ ᱮᱻ ᱚᱱᱠᱟᱜᱮ ᱡᱟᱦᱟᱸ ᱞᱮᱠᱟᱢ ᱞᱟᱹᱭ ᱠᱮᱜᱼᱟ ᱛᱟᱦᱚᱞᱮ ᱡᱩᱚᱫᱤ ᱚᱱᱠᱟ ᱵᱟᱲᱟᱭ ᱢᱮᱱᱟᱜ ᱛᱟᱢ ᱠᱷᱟᱱ ᱱᱟᱭᱠᱮᱭᱟᱜ ᱠᱟᱹᱢᱤ ᱫᱚ ᱪᱮᱫ? ᱠᱟᱱᱟ ᱠᱟᱹᱴᱤᱡ ᱮᱢ ᱞᱟᱹᱭ ᱞᱮᱠᱷᱟ ᱱᱟᱯᱟᱭ ᱠᱚᱜᱼᱟ᱾
ᱦᱮᱸ ᱱᱟᱭᱠᱮᱭᱟᱜ ᱠᱟᱹᱢᱤ ᱫᱚ ᱱᱟᱜ ᱩᱱᱤ ᱫᱚ ᱟᱛᱩ ᱨᱮᱱᱟᱜ ᱵᱚᱸᱜᱟ ᱵᱩᱨᱩ ᱠᱚᱭ ᱠᱟᱹᱢᱤᱭᱟ᱾ ᱟᱛᱩ ᱨᱮᱱᱟᱜ ᱡᱟᱦᱟᱸ ᱛᱤᱱᱟᱹᱜ ᱜᱮ ᱵᱚᱸᱜᱟ ᱵᱩᱨᱩ ᱠᱚ ᱦᱮᱱᱟᱜ ᱟᱠᱟᱫ ᱠᱚᱣᱟ ᱡᱷᱚᱛᱚ ᱵᱚᱸᱜᱟ ᱜᱮ ᱩᱱᱤᱜᱮ ᱥᱮᱵᱟ ᱫᱮᱵᱟ ᱠᱚᱣᱟᱭ᱾ ᱟᱨ ᱱᱚᱝᱠᱟ ᱡᱮᱢᱚᱱ ᱧᱮᱞᱚᱜ ᱠᱟᱱᱟ ᱡᱮ ᱡᱟᱦᱮᱨ ᱛᱷᱟᱱ ᱡᱟᱦᱮᱨ ᱛᱷᱟᱱ ᱨᱮᱦᱚᱸ ᱩᱱᱤᱜᱮ ᱱᱟᱭᱠᱮ ᱜᱮ ᱯᱳᱭᱞᱳ ᱛᱮᱫᱚ ᱚᱸᱰᱮ ᱵᱚᱸᱜᱟ ᱵᱩᱨᱩᱟᱭ᱾
ᱦᱳᱭ ᱮᱠᱫᱚᱢ ᱡᱟᱦᱟᱸ ᱞᱮᱠᱟ ᱟᱢᱮᱢ ᱞᱟᱹᱭ ᱠᱮᱜᱼᱟ ᱡᱮ ᱱᱟᱭᱠᱮᱭᱟᱜ ᱠᱟᱹᱢᱤ ᱫᱚ ᱱᱟᱭᱠᱮ ᱫᱚ ᱟᱛᱳ ᱨᱮᱱ ᱵᱚᱸᱜᱟ ᱵᱩᱨᱩᱭ ᱠᱚᱭ ᱫᱮᱵᱟ ᱥᱮᱵᱟ ᱠᱚᱣᱟ ᱥᱮ ᱱᱚᱜᱼᱚᱭ ᱡᱟᱦᱟᱸ ᱟᱛᱳᱨᱮ ᱟᱵᱚᱣᱟᱜ ᱮᱻ ᱡᱟᱦᱟᱸ ᱪᱷᱟᱹᱴᱭᱟᱹᱨ ᱠᱚ ᱦᱩᱭᱩᱜ ᱜᱮᱭᱟ ᱱᱚᱶᱟ ᱠᱚᱨᱮ ᱦᱚᱸ ᱱᱟᱭᱠᱮ ᱜᱮ ᱥᱩᱱᱩᱢ ᱥᱤᱸᱫᱩᱨ ᱠᱚ ᱟᱲᱜᱚᱭᱟ ᱦᱳᱭ ᱱᱚᱝᱠᱟ ᱞᱮᱠᱟ ᱜᱮ᱾ ᱦᱳᱭ ᱱᱟᱭᱠᱮᱭᱟᱜ ᱠᱟᱹᱢᱤ ᱫᱚ ᱱᱚᱣᱟ ᱜᱮ ᱡᱮ ᱟᱛᱩ ᱨᱮᱱ ᱵᱚᱸᱜᱟ ᱵᱩᱨᱩ ᱠᱚ ᱥᱮᱵᱟ ᱫᱮᱵᱟ᱾
ᱟᱪᱪᱷᱟ ᱦᱮᱸ᱾ ᱟᱪᱪᱷᱟ ᱟᱹᱞᱤᱧ ᱦᱮᱸ ᱢᱤᱫᱴᱟᱝ ᱠᱩᱠᱞᱤᱧ ᱫᱚᱦᱚᱭᱮᱜᱼᱟ ᱡᱮ ᱠᱩᱰᱟᱹᱢ ᱱᱟᱭᱠᱮ ᱫᱚ ᱛᱟᱦᱚᱞᱮ ᱪᱮᱫ ᱠᱚᱭ ᱠᱟᱹᱢᱤ ᱜᱮᱭᱟ?
ᱟᱪᱪᱷᱟ ᱦᱮᱸ᱾ ᱠᱩᱰᱟᱹᱢ ᱱᱟᱭᱠᱮ ᱤᱫᱤ ᱠᱟᱛᱮᱫ ᱫᱚ ᱚᱱᱠᱟ ᱮᱻ ᱫᱚᱢᱮ ᱫᱚ ᱵᱟᱲᱟᱭ ᱵᱟᱹᱱᱩᱜ ᱛᱟᱹᱞᱤᱧᱟ ᱱᱟᱜ ᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ ᱟᱫᱚ ᱟᱹᱵᱤᱱ ᱡᱩᱫᱤ ᱵᱤᱱ ᱵᱟᱲᱟᱭ ᱠᱷᱟᱱ ᱞᱟᱹᱭ ᱥᱚᱫᱚᱨ ᱵᱤᱱ?
ᱟᱪᱪᱷᱟ ᱦᱮᱸ ᱠᱩᱰᱟᱹᱢ ᱱᱟᱭᱠᱮ ᱫᱚ ᱱᱟᱦᱟᱜ ᱩᱱᱤ ᱫᱚ ᱚᱻ ᱮᱻ ᱱᱟᱭᱠᱮ ᱡᱟᱦᱟᱸ ᱠᱚᱭ ᱠᱟᱹᱢᱤᱭᱟ ᱚᱱᱟ ᱠᱚᱜᱮ ᱚᱱᱟ ᱠᱚᱜᱮ ᱩᱱᱤ ᱦᱚᱭ ᱠᱟᱹᱢᱤᱭᱟ ᱡᱮ ᱟᱛᱩ ᱨᱤᱱ ᱩᱱᱤ ᱫᱚ ᱟᱛᱩ ᱨᱮ ᱥᱤᱢᱟᱹ ᱥᱟᱹᱲᱮ ᱵᱚᱸᱜᱟ ᱠᱚ ᱠᱚᱜᱮ ᱫᱮᱵᱟ ᱥᱮᱵᱟ ᱠᱚᱣᱟᱭ ᱡᱮᱢᱚᱱ ᱦᱮᱸ ᱥᱮᱸᱫᱽᱨᱟ ᱠᱟᱨᱠᱟ ᱡᱚᱠᱷᱚᱱ ᱠᱚᱲᱟ ᱦᱚᱯᱚᱱ ᱠᱚ ᱪᱟᱞᱟᱜᱼᱟ, ᱯᱳᱭᱞᱳ ᱫᱚ ᱱᱟᱦᱟᱜ ᱩᱱᱤ ᱠᱩᱰᱟᱹᱢ ᱱᱟᱭᱠᱮ ᱜᱮ ᱮᱻ ᱥᱩᱱᱩᱢ ᱥᱤᱸᱫᱩᱨᱮ ᱟᱬᱜᱚᱭᱟ ᱥᱮ ᱵᱚᱸᱜᱟ ᱵᱩᱨᱩ ᱠᱚᱭ ᱦᱚᱦᱚᱣᱟᱠᱚᱣᱟ ᱵᱤᱨ ᱟᱹᱣᱨᱤ ᱵᱚᱞᱚᱱ ᱞᱟᱦᱟᱨᱮ ᱩᱱᱤᱜᱮ ᱵᱚᱸᱜᱟ ᱵᱩᱨᱩ ᱡᱮ ᱢᱟᱨᱟᱝ ᱢᱟᱨᱟᱝ ᱵᱤᱨ ᱵᱩᱨᱩ ᱫᱚ ᱡᱤᱵᱽ ᱡᱤᱭᱟᱹᱞᱤ ᱠᱚᱠᱚ ᱛᱟᱦᱮᱱᱟ ᱛᱚ᱾ ᱟᱫᱚ ᱩᱱᱤᱜᱮ ᱵᱚᱸᱜᱟ ᱵᱩᱨᱩ ᱴᱷᱮᱱᱮ ᱱᱮᱦᱚᱨᱚᱜᱼᱟ ᱡᱮ ᱟᱞᱮ ᱡᱮ ᱥᱮᱸᱫᱽᱨᱟ ᱞᱮ ᱪᱟᱞᱟᱜ ᱠᱟᱱᱟ ᱡᱮ ᱩᱱᱠᱩ ᱠᱚᱴᱷᱮᱱ ᱟᱞᱚ ᱞᱮ ᱦᱟᱵᱟᱲ ᱦᱚᱪᱚᱜ ᱢᱟ ᱥᱮ ᱟᱞᱚᱞᱮ ᱟᱞᱮ ᱪᱮᱛᱟᱱ ᱨᱮ ᱚᱱᱠᱟ ᱵᱟᱹᱲᱤᱡ ᱚᱠᱚᱭᱟᱜ ᱪᱮᱛᱟᱱ ᱨᱮᱦᱚᱸ ᱟᱞᱚ ᱦᱩᱭᱩᱜ ᱢᱟ᱾ ᱚᱱᱠᱟᱱ ᱚᱱᱠᱟᱱ ᱵᱚᱸᱜᱟ ᱚᱱᱠᱟᱭ ᱵᱚᱸᱜᱟ ᱵᱩᱨᱩ ᱠᱚᱭ ᱦᱚᱦᱚ ᱟᱠᱚᱣᱟ ᱚᱱᱠᱟᱭ ᱱᱮᱦᱚᱨ ᱟᱠᱚᱣᱟ᱾ ᱛᱟᱨᱯᱚᱨᱮ ᱱᱟᱦᱱᱟᱜ ᱥᱮᱸᱫᱽᱨᱟ ᱠᱚ ᱵᱚᱞᱚᱱᱟ ᱟᱨ ᱩᱱᱤ ᱫᱚ ᱮ ᱵᱩᱞ ᱢᱟᱭᱟᱢ ᱢᱮᱱᱫᱚ ᱥᱤᱢ ᱥᱩᱠᱨᱤ ᱚᱱᱠᱟ ᱫᱚ ᱵᱟᱭ ᱵᱚᱸᱜᱟ ᱠᱚᱣᱟᱭ ᱱᱟᱦᱟᱜ᱾ ᱩᱱᱤ ᱫᱚ ᱟᱡᱟᱜ ᱛᱤ ᱨᱮᱱᱟᱜ ᱢᱟ ᱢᱟᱭᱟᱝ ᱜᱮ ᱜᱮᱫ ᱠᱟᱛᱮᱫ ᱵᱚᱸᱜᱟ ᱵᱩᱨᱩ ᱠᱚᱭ ᱮᱻ ᱴᱷᱚᱯ ᱟᱠᱚᱣᱟ ᱥᱮ ᱡᱚᱨᱚᱭᱟᱭ ᱟᱡᱟᱜ ᱡᱤᱣᱮᱫ ᱛᱤ ᱨᱮᱱᱟᱜ ᱮᱻ ᱡᱤ ᱢᱟᱭᱟᱝ ᱜᱮ ᱵᱚᱸᱜᱟ ᱵᱩᱨᱩ ᱠᱚᱭ ᱮᱢᱟ ᱠᱚᱣᱟ᱾
ᱟᱪᱪᱷᱟ ᱟᱪᱪᱷᱟ ᱢᱟᱱᱮ ᱡᱟᱦᱟᱸ ᱟᱛᱩ ᱨᱮ ᱥᱮᱸᱫᱽᱨᱟ ᱵᱚᱸᱜᱟ ᱠᱚ ᱱᱚᱝᱠᱟᱱᱟᱜ ᱡᱟᱦᱟᱸ ᱵᱤᱨ ᱛᱮᱠᱚ ᱪᱟᱞᱟᱜ ᱜᱮᱭᱟ ᱤᱱᱟᱹ ᱥᱩᱢᱚᱭ ᱨᱮ ᱠᱩᱰᱟᱹᱢ ᱱᱟᱭᱠᱮᱭᱟᱜ ᱫᱚ ᱱᱚᱝᱠᱟ ᱠᱟᱹᱢᱤ ᱦᱚᱨᱟ ᱠᱚ ᱦᱳᱭ ᱛᱟᱭ ᱜᱮᱭᱟ ᱟᱨ ᱟᱪᱪᱷᱟᱼᱟᱪᱪᱷᱟ ᱦᱮᱸ ᱟᱹᱰᱤ ᱱᱟᱯᱼᱼ ᱯᱟᱭ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱜᱼᱟ, ᱡᱟᱦᱟᱸ ᱫᱚ ᱤᱧᱟᱹᱜ ᱫᱚ ᱵᱟᱲᱟᱭ ᱵᱟᱝ ᱛᱟᱦᱮᱸ ᱠᱟᱱᱟ ᱟᱫᱚ ᱠᱚ ᱵᱟᱲᱟᱭ ᱦᱩᱭᱱᱟ᱾
ᱦᱮᱸ᱾
ᱦᱳᱭ ᱟᱫᱚ ᱱᱚᱝᱠᱟᱜᱮ ᱠᱟᱹᱢᱤ ᱠᱚᱫᱚ ᱚᱱᱠᱟᱜᱮ ᱟᱵᱚᱨᱮᱱ ᱡᱟᱦᱟᱸᱭ ᱟᱛᱳ ᱠᱚᱨᱮ ᱢᱩᱲᱩᱛᱼᱢᱩᱲᱩᱛ ᱦᱚᱲ ᱠᱚ ᱢᱮᱱᱟᱜ ᱠᱚᱣᱟ ᱡᱷᱚᱛᱚ ᱦᱚᱲᱟᱜ ᱜᱮ ᱱᱚᱝᱠᱟ ᱢᱤᱫᱴᱟᱝ ᱠᱟᱛᱮ ᱮ ᱫᱟᱭᱤᱛᱚ ᱥᱮ ᱢᱤᱫᱴᱟᱝ ᱠᱟᱹᱢᱤ ᱫᱚ ᱢᱮᱱᱟᱜ ᱟᱠᱟᱫ ᱛᱟᱠᱚᱣᱟ ᱩᱱᱠᱩ ᱪᱮᱛᱟᱱ ᱨᱮ, ᱦᱮᱸ ᱥᱮ ᱵᱟᱝ?
ᱦᱮᱸ ᱡᱚᱛᱚ ᱦᱚᱲ ᱜᱮ ᱵᱷᱮᱜᱟᱨᱼᱵᱷᱮᱜᱟᱨ ᱧᱩᱛᱩᱢ ᱥᱟᱶᱛᱮ ᱟᱠᱚ ᱵᱷᱮᱜᱟᱨᱼᱵᱷᱮᱜᱟᱨ ᱠᱟᱹᱢᱤ ᱦᱮᱱᱟᱜ ᱛᱟᱠᱚᱣᱟ ᱡᱚᱛᱚ ᱦᱚᱲᱜᱮ, ᱚᱱᱟ ᱩᱱᱠᱩ ᱦᱚᱸ ᱚᱱᱟ ᱱᱤᱭᱚᱢ ᱠᱚ ᱢᱟᱱᱟᱣ ᱵᱟᱛᱟᱣ ᱤᱫᱤᱭᱟ᱾
ᱦᱳᱭ ᱡᱟᱦᱟᱸ ᱞᱮᱠᱟ ᱫᱚ ᱢᱤᱫᱴᱟᱝ ᱟᱨ ᱩᱱᱠᱩ ᱢᱟᱱᱮ ᱢᱤᱫᱴᱟᱝ ᱡᱚᱛᱷᱟᱛ ᱢᱟᱹᱱ ᱟᱛᱮ ᱵᱚᱱ ᱦᱮᱸ ᱦᱚᱦᱚᱼᱼ ᱟᱠᱚᱣᱟ ᱥᱮ ᱢᱤᱫᱴᱟᱝ ᱡᱚᱛᱷᱟᱛ ᱢᱟᱹᱱ ᱢᱮᱱᱟᱜ ᱟᱠᱟᱫ ᱛᱟᱠᱚᱣᱟ ᱟᱛᱩ ᱨᱮ᱾
ᱟᱪᱪᱷᱟ ᱛᱟᱦᱚᱞᱮ ᱦᱮᱸ, ᱟᱨ ᱡᱚᱜᱽ ᱢᱟᱺᱡᱷᱤ ᱫᱚ ᱱᱦᱟᱜ ᱟᱯᱮ ᱥᱮᱱ ᱫᱚ ᱚᱸᱜ ᱪᱮᱫ ᱠᱚᱭ ᱠᱟᱹᱢᱤ ᱜᱮᱭᱟ?
ᱦᱮᱸ ᱡᱚᱠ ᱢᱟᱺᱡᱷᱤ ᱫᱚ ᱡᱟᱦᱟᱸ ᱞᱮᱠᱟ ᱦᱮᱸ ᱞᱟᱹᱭᱟᱹᱧ, ᱞᱟᱹᱭ ᱨᱮᱱᱟᱜ ᱤᱧ ᱪᱮᱥᱴᱟᱭᱮᱫᱟ ᱡᱟᱦᱟᱸ ᱞᱮᱠᱟ ᱮᱸ ᱫᱚᱢᱮ ᱡᱟᱹᱥᱛᱤ ᱫᱚ ᱱᱦᱟᱜ ᱠᱷᱟᱱ ᱵᱟᱹᱧ ᱵᱟᱲᱟᱭᱟ ᱡᱟᱦᱟᱸ ᱡᱟᱦᱟᱸ ᱩᱰᱟᱹᱝ ᱤᱧ ᱵᱟᱲᱟᱭᱟ ᱚᱱᱟ ᱜᱤᱧ ᱞᱟᱹᱭᱮᱫᱼᱟ ᱾ ᱡᱚᱠ ᱢᱟᱺᱡᱷᱤ ᱫᱚ ᱦᱩᱭᱩᱜ ᱠᱟᱱᱟ ᱡᱟᱦᱟᱸᱭ ᱟᱛᱳ ᱨᱮᱱ ᱡᱟᱦᱟᱸᱭ ᱮᱸᱜ ᱰᱟᱝᱣᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱠᱚ ᱛᱟᱦᱮᱱᱟ ᱱᱩᱠᱩ ᱠᱚ ᱧᱮᱞ ᱥᱟᱢ ᱴᱟᱣ ᱜᱮ ᱡᱚᱠ ᱢᱟᱹᱡᱷᱤᱭᱟᱜ ᱠᱟᱹᱢᱤ ᱫᱚ ᱠᱟᱱᱟ, ᱡᱟᱦᱟᱸ ᱞᱮᱠᱟ ᱩᱱᱠᱩ ᱮ ᱦᱟᱴ ᱯᱟᱛᱟ ᱠᱚ ᱫᱟᱬᱟᱱᱟ ᱥᱮ ᱱᱚᱝᱠᱟ ᱜᱮ ᱟᱨᱦᱚᱸ ᱢᱟᱱᱮ ᱩᱱᱠᱩ ᱧᱮᱞ ᱥᱟᱢᱴᱟᱣ ᱜᱮ ᱩᱱᱤᱭᱟᱜ ᱠᱟᱹᱢᱤ ᱫᱚ ᱦᱩᱭᱩᱜ ᱠᱟᱱᱟ, ᱡᱮ ᱩᱱᱠᱩ ᱚᱠᱟᱨᱮ ᱵᱟᱹᱲᱤᱡ ᱦᱳᱭ ᱾
ᱦᱮᱸ ᱚᱱᱟ ᱜᱮ ᱠᱟᱱᱟ ᱟᱸ ᱡᱚᱜᱽ ᱢᱟᱺᱡᱷᱤᱭᱟᱜ ᱠᱟᱹᱢᱤ ᱫᱚ ᱟᱹᱞᱤᱧᱟᱜ ᱦᱚᱸ ᱩᱱᱟᱹᱜ ᱫᱚ ᱦᱟᱸᱜ ᱵᱟᱲᱟᱭ ᱫᱚ ᱵᱟᱝ ᱛᱟᱦᱮᱸ ᱠᱟᱱᱟ, ᱟᱹᱵᱤᱱ ᱵᱤᱱ ᱞᱟᱹᱭ ᱠᱮᱫ ᱛᱮ ᱵᱩᱡᱷᱟᱹᱣ ᱠᱮᱫᱼᱟ ᱞᱤᱧ ᱾ ᱡᱮ ᱱᱚᱣᱟᱭ ᱠᱟᱹᱢᱤᱭᱟ ᱟᱫᱚ ᱩᱱᱟᱹᱜ ᱵᱟᱲᱟᱭᱟᱞᱤᱧ ᱡᱮ ᱱᱩᱭ ᱦᱚᱸ ᱟᱛᱩ ᱨᱮ ᱦᱮᱱᱟᱜ ᱟᱠᱟᱫᱮᱭᱟ ᱱᱩᱭ ᱦᱚᱸ ᱢᱩᱬᱩᱫ ᱦᱚᱲ ᱠᱟᱱᱟᱭ, ᱠᱤᱱᱛᱩ ᱟᱫᱚ ᱩᱱᱤ ᱤᱫᱤ ᱠᱟᱛᱮᱜ ᱫᱚ ᱱᱟᱦᱜ ᱩᱱᱟᱹᱜ ᱫᱚ ᱵᱟᱝᱞᱤᱧ ᱵᱟᱲᱟᱭ ᱜᱮ ᱵᱟᱝ ᱛᱟᱦᱮᱸ ᱠᱟᱱ ᱛᱟᱞᱤᱧ ᱛᱟᱦᱮᱸᱜᱼᱟ ᱾